ᱦᱮᱞᱳ ᱦᱚᱭ ᱜᱚᱢᱠᱮ ᱞᱟᱹᱭ ᱵᱮᱱᱢᱟ
ᱥᱤᱵᱚᱝᱠᱮᱞᱮ ᱟᱫᱚ ᱚᱱᱮ ᱚᱱᱠᱟ ᱪᱮᱫ ᱞᱤᱧ ᱞᱟᱹᱭᱮᱫ ᱛᱟᱦᱮᱱᱟ ᱦᱟᱸᱜ
ᱚᱱᱮ ᱦᱚᱭ ᱦᱚᱭ ᱦᱚᱭ ᱟᱨ ᱜᱚᱝᱠᱮ ᱞᱤᱧ ᱞᱟᱹᱭᱮᱫᱟ ᱟᱯᱮᱥᱮᱱ ᱫᱚ ᱛᱟᱦᱚᱞᱮ ᱯᱟᱛᱟ ᱠᱚᱫᱚ ᱦᱩᱭᱩᱜ ᱛᱟᱦᱮᱸᱫ ᱜᱮᱭᱟ ᱥᱮ ᱵᱟᱝᱟ
ᱦᱮᱸ ᱦᱩᱭ ᱫᱚ ᱦᱩᱭᱩᱜ ᱛᱟᱦᱮᱱ ᱜᱮᱭᱟ ᱟᱫᱚ ᱚᱱᱮ ᱚᱱᱠᱟ ᱡᱚᱢ ᱧᱩ ᱨᱮ ᱫᱚ ᱵᱟᱝ ᱦᱩᱭᱩᱜ
ᱦᱚᱭ ᱦᱚᱭ ᱦᱮᱸ
ᱡᱚᱢ ᱡᱚᱢᱟ ᱫᱚ ᱵᱟᱝ ᱦᱩᱭᱩᱜ ᱠᱟᱱᱟ ᱟᱨ ᱱᱮᱛᱟᱨ
ᱢᱮᱱᱫᱟᱞᱤᱧ ᱱᱚᱜ ᱚᱭ ᱡᱟᱦᱟᱸ ᱥᱨᱟᱵᱚᱱ ᱵᱚᱸᱜᱟ ᱦᱚᱭᱥᱮ ᱥᱚᱨᱨᱟᱵᱚᱱ ᱵᱚᱸᱜᱟ ᱨᱮᱢᱟ ᱧᱮᱞᱚᱜᱼᱟ ᱡᱮ ᱟᱵᱚ ᱡᱟᱦᱟᱸ ᱥᱤᱵ ᱵᱟᱵᱟᱨᱮᱱ ᱡᱟᱦᱟᱸᱭ ᱵᱷᱚᱠᱛᱚ ᱠᱚ ᱦᱳᱭᱥᱮ ᱛᱚ ᱱᱩᱠᱩ ᱥᱤᱵ ᱵᱟᱵᱟ ᱴᱷᱮᱱ ᱫᱟᱜ ᱠᱚ ᱫᱩᱞ ᱛᱟᱦᱮᱸᱼᱟ ᱴᱷᱤᱠ ᱥᱮ ᱟᱫᱚ ᱱᱚᱣᱟ ᱠᱚ ᱯᱟᱛᱟ ᱠᱚᱫᱚ ᱦᱟᱸᱜ ᱛᱟᱦᱚᱞᱮ ᱟᱯᱮᱥᱮᱱ ᱫᱚ ᱦᱩᱭᱩᱜ ᱛᱟᱦᱮᱸᱜᱼᱟ ᱥᱮ ᱵᱟᱝᱟ
ᱦᱚᱭ ᱜᱚᱝᱠᱮ ᱱᱤᱭᱟᱹ ᱠᱚ ᱫᱚ ᱦᱩᱭ ᱫᱚ ᱦᱩᱭᱩᱜ ᱜᱮᱭᱟ ᱟᱫᱚ ᱮᱠᱷᱟᱱ ᱟᱞᱮ ᱦᱚᱸ ᱩᱱᱟᱹᱜ ᱫᱚ ᱵᱟᱞᱮ ᱪᱟᱞᱟᱜ ᱜᱮᱭᱟ ᱦᱳᱭ ᱥᱮ ᱦᱚ ᱱᱚᱱᱠᱟ ᱥᱚᱢᱚᱭ ᱠᱚ ᱵᱟᱹᱪᱩᱜ ᱠᱟᱜᱼᱟ ᱥᱮ ᱟᱫᱚ ᱚᱱ ᱚᱱᱠᱟ ᱡᱩᱫᱤ ᱪᱟᱞᱟᱜ ᱞᱮ ᱪᱟᱞᱟᱜ ᱠᱷᱟ ᱥᱩᱨ ᱠᱚᱨᱮ ᱢᱚᱱᱫᱤᱨ ᱛᱟᱦᱮᱱ ᱠᱷᱟᱱ ᱚᱱ ᱚᱱᱠᱟ ᱞᱮ ᱫᱩᱞ ᱞᱮ ᱪᱟᱞᱟᱜ ᱜᱮᱭᱟ ᱦᱳᱭ ᱥᱮ
ᱦᱳᱭ ᱦᱳᱭ‌ ᱦᱳᱭ
ᱦᱩᱭ ᱫᱚ ᱦᱩᱭᱩᱜ ᱜᱮᱭᱟ ᱠᱤᱱᱛᱩ
ᱦᱳᱭ ᱚᱱᱟᱜᱮ ᱜᱚᱝᱠᱮ ᱟᱞᱮᱥᱮᱱ ᱢᱟ ᱟᱹᱰᱤ ᱡᱚᱢ ᱡᱚᱢᱟᱴ ᱜᱮ ᱦᱩᱭᱩᱜᱼᱟ ᱱᱚᱸᱰᱮ ᱡᱟᱦᱟᱸᱞᱤᱧ ᱢᱮᱱᱠᱮᱫ ᱫᱚ ᱵᱤᱦᱟᱹᱨᱤᱱᱟᱛᱷ ᱨᱮ ᱾
ᱦᱳᱭ ᱦᱳᱭ
ᱦᱳᱭ ᱾
ᱦᱳᱭ ᱚᱸᱰᱮ ᱢᱟ ᱦᱩᱭᱩᱜ ᱜᱮᱭᱟ ᱡᱚᱢ ᱡᱚᱢᱟᱜ ᱜᱮ ᱦᱩᱭᱩᱜᱼᱟ ᱚᱸᱰᱮ ᱞᱤᱧ ᱟᱸᱡᱚᱢ ᱵᱟᱲᱟ ᱟᱠᱟᱜ ᱜᱮᱭᱟ ᱟᱜᱩ ᱠᱚ ᱪᱟᱞᱟᱜ ᱜᱮᱭᱟ ᱦᱳᱭᱥᱮ ᱾ ᱱᱮᱠᱷᱟᱱ ᱫᱚ ᱟᱹᱞᱤᱧ ᱫᱚ ᱵᱟᱹᱞᱤᱧ ᱪᱟᱞᱟᱣ ᱵᱟᱲᱟᱣ ᱟᱠᱟᱱᱟ ᱾ ᱟᱹᱞᱤᱧ ᱴᱷᱮᱡ ᱫᱚ ᱱᱚᱰᱮ ᱢᱟ ᱫᱚᱢᱮ ᱥᱟᱺᱜᱤᱧ ᱜᱮᱭᱟ ᱥᱮ ᱟᱫᱚ ᱮᱱᱠᱷᱟᱱ ᱫᱚ ᱪᱟᱞᱟᱣ ᱦᱚᱸ ᱛᱷᱚᱲᱟ ᱥᱚᱢᱚᱭ ᱚᱠᱛᱚ ᱠᱟᱛᱮ ᱧᱮᱞ ᱠᱟᱛᱮ ᱪᱟᱞᱟᱣ ᱦᱩᱭᱩᱜᱼᱟ ᱦᱮᱸ ᱥᱮ ᱾
ᱦᱳᱭ ᱦᱳᱭ ᱦᱳᱭ ᱠᱟᱱ ᱜᱮᱭᱟ ᱚᱱᱟ ᱦᱚᱸ ᱟᱨ ᱜᱚᱢᱠᱮ ᱞᱤᱧ ᱢᱮᱱ ᱮᱫᱟ ᱛᱟᱦᱚᱞᱮ ᱵᱤᱦᱟᱹᱨᱤᱱᱟᱛᱷ ᱫᱚᱵᱤᱱ ᱦᱮᱡ ᱵᱟᱲᱟᱣ ᱠᱟᱱ ᱜᱮᱭᱟ ᱥᱮ ᱵᱟᱝᱟ
ᱵᱟᱝ ᱞᱤᱧ ᱪᱟᱞᱟᱣ ᱟᱠᱟᱱᱟ ᱜᱚᱢᱠᱮ ᱵᱤᱦᱟᱨᱤᱱᱟ ᱛᱤᱛ ᱨᱮ ᱫᱚ ᱵᱟᱞᱤᱧ ᱪᱟᱞᱟᱣ ᱠᱟᱱᱟ ᱚᱱᱠᱟ ᱥᱟᱭᱤᱰ ᱥᱟᱭᱤᱰ ᱥᱮᱫ ᱞᱤᱧ ᱯᱟᱨᱚᱢ ᱟᱠᱟᱱᱟ ᱦᱳᱭ ᱥᱮ ᱾
ᱴᱷᱤᱠ ᱴᱷᱤᱠ ᱴᱷᱤᱠ ᱴᱷᱤᱠ ᱵᱟ ᱜᱚᱝᱠᱮ ᱱᱚᱜ-ᱚᱭ ᱡᱮ ᱱᱚᱜ-ᱚᱭ ᱦᱟᱸᱜ ᱥᱨᱟᱵᱚᱱ ᱵᱚᱸᱜᱟ ᱱᱚᱜ-ᱚᱭ ᱡᱟᱦᱟᱸ ᱫᱟᱜ ᱫᱩᱞ ᱯᱟᱛᱟ ᱛᱟᱵᱚᱱ ᱴᱷᱤᱠ ᱥᱮ ᱛᱚ ᱵᱟᱨ ᱵᱮᱞᱟ ᱦᱟᱸᱜ ᱯᱟᱛᱟ ᱫᱚ ᱦᱳᱭᱳᱜ-ᱟ ᱱᱚᱜ-ᱚᱭ ᱱᱚᱣᱟ ᱢᱟᱱᱮ ᱵᱟᱨ ᱫᱷᱟᱣ ᱟᱨᱠᱤ ᱱᱚᱜᱼᱚᱭ ᱱᱤᱛᱚᱜ ᱱᱚᱜᱼᱚᱭ ᱫᱟᱜ ᱫᱩᱞ ᱯᱟᱛᱟ ᱦᱩᱭᱩᱜ ᱠᱟᱱᱟ ᱦᱟᱸᱜ ᱾ ᱟᱨ ᱢᱤᱫ ᱫᱷᱟᱣ ᱦᱟᱸᱜ ᱵᱟᱝ ᱪᱚ ᱯᱷᱟᱹᱜᱩᱱ ᱵᱚᱸᱜᱟ ᱥᱮᱱ ᱜᱮ ᱦᱟᱸᱜ ᱠᱟᱱᱟ ᱥᱤᱵᱚᱨᱟᱛᱨᱤ ᱯᱟᱛᱟ ᱦᱩᱭᱩᱜ ᱛᱟᱦᱮᱸᱼᱟ ᱾
ᱟᱪᱪᱷᱟ ᱟᱪᱪᱷᱟ ᱾
ᱟᱸᱡᱚᱢ ᱵᱟᱲᱟᱣ ᱠᱟᱫ ᱜᱮᱭᱟᱵᱮᱱ ᱯᱟᱞᱮᱱ ᱾
ᱦᱮᱸ ᱥᱤᱵᱚᱨᱟᱛᱨᱤ ᱯᱟᱛᱟ ᱫᱚᱞᱤᱧ ᱟᱸᱡᱚᱢ ᱠᱟᱜ ᱜᱮᱭᱟ ᱢᱮᱱᱠᱷᱟᱱ ᱚᱸᱰᱮ ᱫᱚ ᱱᱟᱜ ᱵᱟᱞᱤᱧ ᱟᱸᱡᱚᱢ ᱠᱟᱜᱼᱟ ᱦᱟᱸᱜ ᱮᱴᱟᱜ ᱥᱮᱱᱟᱜ ᱯᱟᱛᱟ ᱫᱚᱞᱤᱧ ᱟᱸᱡᱚᱢ
ᱴᱷᱤᱠ ᱴᱷᱤᱠ ᱴᱷᱤᱠ ᱦᱳᱭ ᱟᱫᱚ ᱢᱤᱫ ᱡᱟᱭᱜᱟ ᱨᱮᱫᱚ ᱛᱚ ᱵᱟᱝ ᱦᱩᱭᱩᱜᱼᱟ ᱾ ᱟᱹᱰᱤ ᱟᱹᱰᱤ ᱟᱭᱢᱟ ᱟᱭᱢᱟ ᱡᱟᱭᱜᱟ ᱠᱚᱨᱮ ᱦᱩᱭᱩᱜ ᱛᱟᱦᱮᱸᱜ ᱜᱮᱭᱟ ᱾
ᱦᱩᱸ
ᱟᱫᱚ ᱟᱞᱮ ᱥᱮᱱ ᱢᱟᱪᱚ ᱱᱚᱰᱮ ᱜᱮ ᱦᱟᱸᱜ ᱯᱟᱛᱟ ᱢᱟ ᱦᱩᱭᱩᱜ ᱛᱟᱦᱮᱸᱜᱼᱟ ᱥᱤᱵᱚᱨᱟᱛᱨᱤ ᱯᱟᱛᱟ ᱢᱟ ᱾ ᱟᱫᱚ ᱛᱟᱦᱚᱞᱮ ᱟᱞᱮ ᱠᱚᱫᱚ ᱱᱚᱰᱮ ᱜᱮᱞᱮ ᱥᱮᱱ ᱦᱤᱡᱩᱜ ᱛᱟᱦᱮᱸᱜᱼᱟ ᱟᱨᱠᱤ ᱯᱟᱛᱟ ᱧᱮᱞ ᱠᱚᱫᱚ
ᱟᱪᱪᱷᱟ ᱟᱪᱪᱷᱟ ᱾ ᱟᱹᱰᱤ ᱱᱟᱯᱟᱭ ᱟᱹᱰᱤ
ᱦᱳᱭ ᱦᱮᱸ ᱾
ᱳᱭ ᱝᱠᱟ ᱯᱟᱛᱟ ᱠᱚ ᱦᱩᱭ ᱚᱱᱠᱟ ᱯᱟᱛᱟ ᱠᱚ ᱦᱩᱭᱩᱜ ᱠᱷᱟᱱ ᱫᱚ ᱴᱷᱤᱠ ᱜᱮᱭᱟ ᱟᱵᱚ ᱦᱚᱸ ᱥᱟᱱᱛᱟᱲ ᱡᱟᱛ ᱛᱤᱱᱟᱹᱜ ᱚᱱᱠᱟ ᱥᱮ ᱚᱱᱠᱟ ᱯᱨᱳᱜᱨᱟᱢ ᱠᱚ ᱦᱩᱭᱩᱜᱼᱟ ᱾ ᱥᱮ ᱱᱚᱝᱠᱟ ᱚᱱᱠᱟ ᱡᱟᱦᱟᱱᱟᱜ ᱜᱮ ᱦᱳᱭᱥᱮ ᱳᱠᱮᱥᱮᱱ ᱠᱚ ᱟᱫᱚ ᱮᱱᱠᱷᱟᱱ ᱚᱱᱮᱝᱠᱟ ᱯᱨᱳᱜᱨᱟᱢ ᱠᱚᱵᱚᱱ ᱫᱚᱦᱚᱭᱮᱫ ᱠᱷᱟᱡ ᱴᱷᱤᱠ ᱜᱮ ᱟᱫᱚ ᱚᱱᱮᱝᱠᱟᱱ ᱥᱤᱝᱜᱟᱨ ᱠᱚᱵᱚᱱ ᱟᱹᱜᱩᱭᱮᱫ ᱠᱚᱣᱟ ᱩᱱᱠᱩ ᱥᱮ ᱟᱫᱚ ᱟᱫᱚ ᱮᱱᱠᱷᱟᱱ ᱫᱚ ᱩᱱᱠᱩ ᱫᱚ ᱩᱱᱠᱩ ᱫᱚ ᱮᱴᱟᱜ ᱠᱚ ᱥᱮᱨᱮᱧᱮᱜᱼᱟ ᱥᱮ ᱟᱫᱚ ᱚᱱᱮ ᱚᱱᱟ ᱰᱚᱵᱚᱞ ᱢᱤᱱᱤᱝ ᱥᱮᱨᱮᱧ ᱦᱳᱭᱥᱮ ᱟᱫᱚ ᱠᱚᱲᱟ ᱠᱩᱲᱤ ᱦᱚᱸ ᱱᱮᱛᱟᱨ
ᱚᱱᱟ ᱠᱟᱛᱷᱟ ᱜᱮᱞᱤᱧ ᱢᱮᱱᱮᱫ ᱛᱟᱦᱮᱫ-ᱟ ᱾
ᱦᱳ ᱟᱨ ᱱᱮᱛᱟᱨ ᱨᱮᱱ ᱠᱚᱲᱟ ᱠᱩᱲᱤ ᱫᱚ ᱮᱱᱠᱷᱟᱱ ᱫᱚ ᱚᱱᱮ ᱚᱱᱠᱟ ᱫᱚ ᱩᱱᱠᱩ ᱫᱚ ᱵᱟᱠᱚ ᱵᱩᱡᱽ ᱮᱫᱼᱟ ᱦᱳᱭ ᱥᱮ ᱾
ᱦᱳᱭ ᱦᱳᱭ ᱦᱳᱭ ᱾
ᱦᱮᱸ ᱩᱱᱠᱩ ᱫᱚ ᱡᱮᱨᱚᱠᱚᱢ ᱠᱚ ᱧᱟᱢᱮᱫᱼᱟ ᱚᱱᱮ ᱚᱱᱠᱟ ᱜᱮ ᱡᱟᱦᱟᱸ ᱞᱮᱠᱟ ᱥᱮᱨᱮᱧ ᱥᱮ ᱡᱟᱦᱟᱸ ᱞᱮᱠᱟ ᱪᱮᱫ ᱠᱟᱱᱟ ᱚᱱᱠᱟ ᱫᱚ ᱵᱟᱠᱚ ᱵᱩᱡᱽ ᱠᱟᱛᱮᱫ ᱩᱱᱠᱩ ᱫᱚ ᱱᱤᱡᱮᱨ ᱱᱤᱡᱮᱨ ᱩᱱᱠᱩ ᱠᱚ ᱮᱱᱮᱡ ᱠᱟᱱᱟ ᱥᱮᱨᱮᱧᱚᱜ ᱠᱟᱱᱟ ᱦᱳᱭ ᱥᱮ ᱟᱨ ᱞᱟᱦᱟ ᱛᱮᱱ ᱠᱚ ᱦᱚᱲ ᱫᱚ ᱚᱱᱮ ᱚᱱᱠᱟ ᱫᱚ ᱵᱟᱝ ᱛᱟᱦᱮᱸ ᱠᱟᱱᱟ ᱼᱼ ᱴᱟᱢᱟᱠ ᱠᱟᱛᱮ ᱡᱟᱦᱟ ᱜᱮ ᱦᱩᱭ ᱥᱮ ᱦᱩᱸ ᱟᱨ ᱩᱱᱟᱹᱜ ᱯᱨᱳᱜᱨᱟᱢ ᱠᱚᱦᱚᱸ ᱵᱟᱝ ᱛᱟᱦᱮᱸ ᱠᱟᱱᱟ ᱞᱟᱦᱟ ᱛᱮ ᱫᱚ ᱡᱟᱦᱟᱸ ᱞᱮᱠᱟ ᱱᱚᱝᱠᱟ ᱚᱱᱩᱥᱴᱷᱟᱱ ᱡᱮᱠᱳᱱᱚ ᱵᱚᱸᱜᱟ ᱵᱩᱨᱩ ᱠᱚ ᱦᱳᱭᱳᱼᱟ ᱯᱨᱚᱛᱷᱚᱢ ᱦᱮᱸᱥᱮᱼᱼ
ᱦᱳᱭ ᱟᱨ ᱞᱟᱦᱟ ᱛᱮᱱᱟᱜ ᱞᱟᱦᱟ ᱛᱮᱱᱟᱜᱼᱼ ᱯᱨᱳᱜᱨᱟᱢ ᱨᱮᱫᱚ ᱜᱚᱝᱠᱮ ᱞᱤᱧ ᱞᱟᱹᱭ ᱮᱫᱟ ᱛᱚ ᱞᱟᱦᱟ ᱛᱮᱱᱟᱜ ᱯᱨᱳᱜᱨᱟᱢ ᱨᱮᱫᱚ ᱛᱚ ᱟᱨᱠᱤ ᱟᱵᱚᱣᱟᱜ ᱡᱟᱦᱟᱸ ᱞᱟᱭ ᱞᱟᱠᱪᱟᱨ ᱨᱮ ᱢᱮᱱᱟᱜ ᱛᱟᱵᱚᱱᱟ ᱫᱚᱝ ᱞᱟᱜᱽᱲᱮ ᱮᱱᱮᱡ ᱥᱮᱨᱮᱧ ᱱᱚᱣᱟ ᱠᱚ ᱱᱚᱣᱟ ᱠᱚᱜᱮ ᱱᱚᱣᱟ ᱠᱚ ᱤᱫᱤ ᱠᱟᱛᱮᱜ ᱜᱮ ᱡᱟᱹᱥᱛᱤ ᱦᱩᱭᱩᱜ ᱠᱟᱱ ᱛᱟᱦᱮᱸᱫᱼᱟ ᱥᱮ ᱟᱨ ᱱᱮᱛᱟᱨ ᱫᱚ ᱢᱟ ᱱᱮᱛᱟᱨ ᱢᱟᱪᱚᱝ ᱚᱱᱟ ᱠᱚᱫᱚ ᱦᱟᱸᱜ ᱠᱚ ᱛᱟᱭᱚᱢ ᱮᱫᱟ ᱮᱠᱷᱚᱱ ᱦᱳᱭ ᱾ ᱛᱚ ᱜᱚᱝᱠᱮ ᱟᱹᱞᱤᱧ ᱟᱵᱮᱱ ᱞᱤᱧ ᱠᱩᱞᱤ ᱞᱮᱜᱮ ᱵᱮᱱ ᱜᱮ ᱛᱟᱦᱚᱞᱮ ᱱᱚᱜᱼᱚᱭ ᱡᱮ ᱟᱹᱰᱤ ᱟᱹᱰᱤ ᱡᱟᱭᱜᱟ ᱠᱚᱨᱮ ᱵᱚᱱ ᱧᱮᱞ ᱟᱠᱟᱫᱟ ᱛᱤᱨᱤᱥᱮ ᱡᱩᱱ ᱠᱚᱨᱮ ᱦᱚᱸ ᱠᱚ ᱚᱨᱠᱮᱥᱴᱟᱨ ᱥᱮ ᱱᱚᱣᱟ ᱡᱟᱦᱟᱸ ᱯᱨᱳᱜᱨᱟᱢ ᱱᱚᱣᱟ ᱠᱚᱠᱚ ᱦᱳᱭ ᱦᱚᱪᱚᱭᱮᱫ ᱛᱟᱦᱮᱸᱱᱟ ᱟᱨᱠᱤ ᱪᱟᱞᱟᱣᱮᱱ ᱥᱮᱨᱢᱟ ᱠᱷᱚᱱ ᱦᱟᱸᱜ ᱠᱚ ᱵᱚᱱᱫᱚ ᱵᱟᱲᱟ ᱠᱟᱫᱟ ᱦᱳᱭ ᱥᱮ ᱛᱚ ᱱᱚᱣᱟ ᱞᱟᱦᱟ ᱫᱚ ᱦᱩᱭᱩᱜ ᱠᱟᱱ ᱛᱟᱦᱮᱸᱫᱼᱟ ᱛᱚ ᱚᱱᱟ ᱞᱟᱹᱭᱛᱮ ᱟᱵᱮᱱ ᱪᱮᱫ ᱵᱮᱱ ᱞᱟᱹᱭᱟ ᱡᱮ ᱱᱚᱣᱟ ᱵᱚᱱᱫᱚ ᱟᱠᱟᱫᱟ ᱠᱚ ᱱᱚᱣᱟ ᱜᱮ ᱵᱮᱥ ᱥᱮ ᱦᱩᱭᱩᱜ ᱠᱟᱱ ᱛᱟᱸᱦᱮᱱᱟ ᱚᱱᱟᱜ ᱜᱮ ᱵᱮᱥ ᱛᱟᱦᱮᱸ ᱞᱮᱱᱟ
ᱵᱟᱝᱟ ᱵᱚᱱᱫᱚ ᱟᱠᱟᱫᱟ ᱠᱚ ᱚᱱᱟᱜᱮ ᱵᱮᱥ᱾ ᱮᱱᱠᱷᱟᱱ ᱫᱚ ᱯᱨᱳᱜᱨᱟᱢ ᱫᱚ ᱮᱱᱠᱷᱟᱱ ᱫᱚ ᱵᱟᱝ ᱦᱳᱭ ᱛᱤᱨᱤᱥᱮ ᱡᱩᱱ ᱚᱱᱟ ᱠᱚᱫᱚ ᱮᱢ ᱜᱟᱱᱚᱜ ᱛᱚ ᱚᱱᱟ ᱠᱚᱫᱚ ᱨᱮᱞᱤ ᱠᱟᱱᱟ ᱥᱟᱵᱠᱟᱵᱟᱢ ᱦᱮᱸ ᱥᱮ ᱵᱟᱝ ᱢᱤᱫᱴᱮᱡ ᱦᱳᱭ ᱨᱮᱞᱤ ᱨᱮᱞᱤ ᱩᱰᱩᱝ ᱫᱚᱨᱠᱟᱨ ᱚᱱᱟ ᱨᱮᱫᱚ ᱦᱮᱸ ᱥᱮ ᱵᱟᱝ ᱢᱤᱫᱴᱮᱡ ᱡᱟᱦᱟ ᱨᱮᱜᱮ ᱟᱨᱠᱤ ᱯᱨᱳᱜᱨᱟᱢ ᱦᱳᱭ ᱟᱠᱟᱱᱟ ᱚᱸᱰᱮ ᱵᱚᱠᱛᱛᱚᱵᱚ ᱪᱮᱫ ᱠᱚᱠᱚ ᱞᱟᱹᱭᱟᱜᱼᱟ ᱪᱮᱫ ᱠᱚ ᱵᱟᱝ ᱪᱮᱫ ᱤᱭᱟᱹ ᱦᱩᱭᱟ ᱠᱟᱱᱟ ᱪᱮᱫ ᱦᱮᱸ ᱥᱮ ᱵᱟᱝ ᱚᱱᱟ ᱠᱚ ᱨᱮᱭᱟᱜ ᱡᱩᱫᱤ ᱟᱵᱚ ᱠᱟᱞᱪᱟᱨ ᱵᱚᱱ ᱵᱮᱥᱤᱭᱟ ᱚᱱᱟ ᱠᱚ ᱨᱮᱭᱟᱜ ᱡᱩᱫᱤ ᱟᱵᱚ ᱵᱚᱱ ᱨᱚᱲ ᱨᱚᱯᱚᱲ ᱵᱮᱥᱤᱭᱟᱵᱚᱱ ᱛᱟᱦᱚᱞᱮ ᱠᱷᱟᱱ ᱴᱷᱤᱠᱜᱮᱭᱟ ᱮᱠᱷᱟᱱ ᱯᱨᱳᱜᱨᱟᱢ ᱫᱚ ᱚᱱᱟ ᱞᱟᱹᱜᱤᱫ ᱛᱮ ᱫᱚᱦᱚ ᱫᱚ ᱵᱟᱝ ᱜᱟᱱᱚᱜᱼᱟ᱾ ᱟᱨ ᱫᱚᱦᱚ ᱥᱮᱨᱚᱠᱚᱢ ᱯᱨᱳᱜᱨᱟᱢ ᱫᱚᱦᱚᱭᱟ ᱡᱟᱛᱮ ᱚᱱᱟ ᱨᱤᱞᱮᱴᱮᱰ ᱦᱩᱭ, ᱦᱩᱭ ᱥᱮ
ᱦᱳᱭ ᱦᱳᱭ ᱦᱳᱭ ᱟᱹᱞᱤᱧᱟᱜ ᱟᱹᱞᱤᱧᱟᱜ ᱟᱹᱞᱤᱧᱟᱜ ᱤᱭᱟᱹ ᱨᱮᱦᱚᱸ ᱚᱱᱟ ᱜᱮᱞᱤᱧ ᱞᱟᱹᱭᱟ ᱡᱮ ᱟᱵᱚ ᱡᱟᱦᱟᱸ ᱱᱚᱣᱟ ᱡᱮ ᱛᱤᱨᱤᱥᱟ ᱡᱩᱱ ᱠᱟᱱ ᱛᱟᱵᱚᱱᱟ ᱴᱷᱤᱠ ᱜᱮᱭᱟ᱾ ᱱᱚᱣᱟ ᱫᱚ ᱟᱵᱚ ᱫᱚ ᱢᱤᱫᱴᱮᱱ ᱨᱟᱹᱥᱠᱟᱹ ᱡᱚᱝ ᱢᱟᱦᱟ ᱫᱚ ᱵᱟᱝ ᱠᱟᱱ ᱛᱟᱵᱚᱱᱟ ᱥᱮ ᱱᱚᱣᱟ ᱫᱚ ᱢᱤᱫᱴᱮᱱ ᱟᱵᱚᱣᱟᱜ ᱞᱟᱹᱲᱦᱟᱹᱭ ᱞᱮᱠᱟᱱ ᱫᱤᱱ ᱠᱟᱱ ᱛᱟᱵᱳᱱᱟ ᱴᱷᱤᱠ ᱥᱮ ᱦᱩᱞ ᱢᱟᱦᱟ ᱠᱟᱱ ᱛᱟᱵᱚᱱᱟ ᱡᱟᱦᱟᱸ ᱫᱚ ᱟᱫᱚ ᱱᱚᱣᱟ ᱢᱟᱦᱟ ᱡᱟᱦᱟᱸ ᱨᱮ ᱟᱵᱩ ᱡᱚᱠᱷᱚᱱ ᱵᱚᱱ ᱞᱟᱹᱲᱦᱟᱹᱭ ᱞᱮᱱᱟ ᱟᱭᱢᱟ ᱟᱭᱢᱟ ᱦᱚᱲᱟᱜ ᱡᱤᱣᱤ ᱦᱚᱸ ᱪᱟᱞᱟᱣ ᱟᱠᱟᱱ ᱛᱟᱵᱚᱱ ᱜᱮᱭᱟ ᱴᱷᱤᱠ ᱜᱮᱭᱟ᱾ ᱟᱫᱚ ᱟᱵᱩ ᱱᱚᱣᱟ ᱡᱤᱣᱤ ᱪᱟᱞᱟᱣ ᱟᱠᱟᱱ ᱞᱮᱠᱟᱱ ᱫᱤᱱ ᱨᱮ ᱡᱩᱫᱤ ᱡᱩᱫᱤ ᱵᱚᱱ ᱨᱟᱹᱥᱠᱟᱹ ᱡᱚᱝᱟ ᱱᱚᱣᱟ ᱫᱚ ᱵᱮᱥ ᱵᱟᱭ ᱞᱟᱹᱭᱟ ᱟᱹᱞᱤᱧᱟᱜ ᱢᱚᱱ ᱨᱮᱫᱚ
ᱦᱳᱭ ᱚᱱᱟ ᱫᱚ ᱚᱱᱟ ᱫᱚ ᱟᱹᱞᱤᱧ ᱦᱚᱸᱞᱤᱧ ᱞᱟᱹᱭᱟ ᱟᱹᱞᱤᱧ ᱦᱚᱞᱤᱧ ᱮᱜᱽᱨᱤ ᱜᱮᱭᱟ ᱦᱮᱸ ᱥᱮ ᱵᱟᱝ
ᱦᱳᱭ ᱦᱳᱭ᱾
ᱚᱱᱟᱮ ᱠᱷᱟᱹᱛᱤᱨ ᱜᱮᱞᱤᱧ ᱞᱟᱹᱭᱮᱫ ᱡᱮ ᱯᱨᱳᱜᱨᱟᱢ ᱮᱢᱚᱱ ᱯᱨᱳᱜᱨᱟᱢ ᱚᱱᱟ ᱫᱤᱱ ᱨᱮ ᱫᱚᱦᱚ ᱦᱩᱭᱩᱜᱼᱟ ᱡᱟᱛᱮ ᱡᱟᱛᱮ ᱩᱱᱤ ᱦᱚᱲ ᱱᱤᱭᱮ ᱡᱟᱦᱟᱸᱭ ᱦᱚᱲ ᱚᱱᱟᱭ ᱡᱤᱛᱟᱹᱣ ᱟᱠᱟᱱ ᱥᱮ ᱡᱤᱛᱠᱟᱹᱨ ᱟᱠᱟᱜᱟ ᱦᱮᱸ ᱥᱮ ᱵᱟᱝ ᱚᱱᱮ ᱚᱱᱟ ᱱᱤᱭᱟᱹ ᱜᱮ ᱞᱟᱹᱭ ᱮᱠᱢᱟᱛᱨᱚ ᱵᱚᱠᱛᱚᱵᱚ ᱡᱩᱫᱤ ᱡᱩᱫᱤᱢ ᱫᱚᱦᱚ ᱫᱟᱲᱮᱭᱟᱜᱼᱟ ᱥᱮ ᱡᱟᱦᱟᱸᱟᱭ ᱫᱚᱦᱚᱭᱮᱫᱼᱟ ᱚᱱᱟ ᱠᱚ ᱟᱸᱡᱚᱢ ᱢᱮ ᱚᱱᱟ ᱠᱚ ᱪᱮᱫ ᱠᱚ ᱠᱟᱱᱟ ᱵᱟᱝ ᱠᱟᱱᱟ ᱚᱱᱟ ᱠᱚ ᱱᱤᱭᱟᱹ ᱟᱢ ᱥᱚᱢᱟᱡᱽ ᱞᱟᱦᱟ ᱤᱫᱤᱭ ᱢᱮ ᱦᱳᱭᱥᱮ ᱵᱟᱝ ᱮᱵᱟᱨᱮ ᱩᱱᱤᱭᱟᱜ ᱫᱤᱱ ᱨᱮ ᱟᱢ ᱡᱩᱫᱤᱢ ᱨᱟᱹᱥᱠᱟᱹ ᱨᱤᱠᱟᱹᱭᱟ ᱡᱚᱢ ᱧᱩ ᱛᱟᱦᱚᱞᱮ ᱠᱷᱟᱱ ᱫᱚ ᱚᱱᱟ ᱫᱚ ᱵᱷᱩᱞ ᱜᱮᱭᱟ᱾ ᱦᱳᱭᱥᱮ ᱵᱟᱝ ᱚᱱᱟ ᱫᱚ ᱟᱢ ᱫᱚ ᱥᱚᱢᱟᱡᱽ ᱨᱮᱦᱚᱸ ᱵᱟᱢ ᱯᱟᱲᱦᱟᱜ ᱧᱩᱨᱩᱜᱼᱟ ᱚᱱᱟ ᱜᱮ ᱥᱮ ᱵᱟᱝ ᱟᱢ ᱫᱚ ᱜᱟᱹᱞᱟᱹᱛ ᱮᱢ
ᱦᱚᱭ ᱦᱚᱭ ᱟᱨ ᱟᱨ ᱟᱵᱚᱣᱟᱜ ᱱᱚᱣᱟ ᱯᱨᱳᱜᱨᱟᱢ ᱨᱮ ᱚᱱᱮ ᱟᱹᱵᱤᱱ ᱡᱟᱦᱟᱸ ᱞᱮᱠᱟ ᱵᱤᱱ ᱢᱮᱱ ᱠᱮᱫᱮᱜᱼᱟ ᱡᱮ ᱱᱩᱭᱟᱜ ᱵᱚᱠᱛᱛᱚᱵᱚ ᱟᱹᱞᱤᱧ ᱞᱤᱧ ᱢᱮᱱᱟ ᱱᱚᱣᱟ ᱵᱚᱠᱛᱛᱚᱵᱚ ᱡᱩᱚᱫᱤ ᱦᱩᱭᱩᱜᱼᱟ, ᱦᱳᱭᱥᱮ ᱛᱟᱦᱚᱞᱮ ᱠᱷᱟᱱ ᱫᱚ ᱟᱵᱚ ᱟᱵᱚᱣᱟᱜ ᱡᱟᱦᱟᱸᱭ ᱯᱚᱨᱮ ᱟᱵᱩ ᱯᱚᱨᱮ ᱡᱟᱦᱟᱸᱭ ᱡᱮᱱᱟᱨᱮᱥᱚᱱ ᱢᱮᱱᱟᱜ ᱠᱚᱣᱟ ᱦᱳᱭᱥᱮ ᱩᱱᱠᱩ ᱠᱚᱦᱚᱸ ᱠᱚ ᱟᱸᱡᱚᱢ ᱥᱮᱸᱬᱟᱭᱟ ᱥᱮ ᱩᱱᱠᱩ ᱠᱚᱦᱚᱸ ᱠᱚ ᱵᱟᱰᱟᱭ ᱧᱟᱢᱟ ᱡᱮ ᱱᱚᱣᱟ ᱫᱚ ᱟᱵᱚᱣᱟᱜ ᱫᱚ ᱨᱟᱹᱥᱠᱟᱹ ᱞᱮᱠᱟᱱ ᱫᱤᱱ ᱫᱚ ᱵᱟᱝ ᱠᱟᱱ ᱛᱟᱵᱚᱱᱟ ᱱᱚᱣᱟ ᱫᱤᱱ ᱨᱮᱫᱚ ᱟᱵᱚ ᱫᱚ ᱡᱟᱦᱟᱸᱭ ᱠᱩ ᱟᱵᱚᱣᱟᱜ ᱫᱤᱥᱚᱢ ᱦᱮᱡ ᱛᱮ ᱥᱮ ᱟᱵᱚᱣᱟᱜ ᱱᱚᱣᱟ ᱫᱷᱟᱹᱨᱛᱤ ᱦᱚᱛᱮᱡ ᱞᱟᱹᱲᱦᱟᱹᱭ ᱠᱟᱱ ᱛᱟᱦᱮᱱᱟ ᱱᱩᱠᱩ ᱠᱚ ᱥᱟᱨᱦᱟᱣ ᱞᱟᱹᱜᱤᱫ ᱛᱮ ᱱᱚᱣᱟ ᱫᱤᱱ ᱫᱚ ᱠᱟᱱᱟ ᱛᱟᱦᱚᱞᱮ ᱠᱷᱟᱱ ᱱᱩᱠᱩ ᱠᱚᱦᱚᱸ ᱠᱚ ᱴᱷᱤᱠᱟᱹ ᱧᱟᱢᱟ ᱟᱨ ᱡᱩᱫᱤ ᱟᱵᱚ ᱴᱷᱮᱱ ᱠᱷᱚᱱ ᱜᱮᱠᱚ ᱧᱮᱞ ᱥᱮᱸᱬᱟᱭᱟ ᱾ ᱡᱮ ᱱᱚᱣᱟ ᱫᱤᱱ ᱫᱚᱠᱚ ᱨᱟᱹᱥᱠᱟᱹᱭᱟ ᱛᱟᱦᱞᱮ ᱱᱩᱠᱩ ᱟᱵᱚ ᱡᱟᱦᱟᱸᱭ ᱯᱚᱨᱮᱨ ᱡᱮᱱᱟᱨᱮᱥᱚᱱ ᱢᱮᱱᱟᱜ ᱠᱚᱣᱟ ᱱᱩᱠᱩ ᱫᱚ ᱛᱚ ᱱᱚᱣᱟ ᱫᱚ ᱵᱟᱲᱟᱭ ᱜᱮ ᱵᱟᱠᱚ ᱧᱟᱢᱟ ᱡᱮ ᱱᱚᱣᱟ ᱫᱚ ᱢᱤᱫᱴᱮᱱ ᱟᱨᱠᱤ ᱞᱟᱹᱲᱦᱟᱹᱭ ᱞᱮᱠᱟᱱ ᱫᱤᱱ ᱛᱟᱦᱮᱸ ᱞᱮᱱᱟ ᱥᱮ ᱱᱩᱠᱩ ᱠᱚ ᱥᱟᱨᱦᱟᱣ ᱮᱢᱚᱜ ᱞᱮᱠᱟᱱ ᱫᱤᱱ ᱠᱟᱱᱟ ᱾
ᱦᱳᱭ ᱾
ᱢᱟᱹᱦᱤᱛᱤᱧ ᱞᱟᱹᱭᱟ ᱟᱵᱤᱱᱟᱜ ᱟᱵᱤᱱᱟᱜ ᱡᱟᱦᱟᱸ ᱠᱟᱛᱷᱟ ᱵᱮᱱ ᱞᱟᱹᱭ ᱠᱮᱫᱟ ᱦᱳᱭ ᱤᱱᱠᱟ ᱞᱮᱠᱟ ᱛᱮᱜᱮ ᱞᱤᱧ ᱢᱮᱱᱟ ᱟᱹᱞᱤᱧ ᱦᱚᱸ ᱪᱮᱫᱟᱜ ᱥᱮ ᱚᱱᱠᱟᱱᱟᱜ ᱜᱮ ᱯᱨᱳᱜᱨᱟᱢ ᱫᱚᱦᱚ ᱫᱚᱨᱠᱟᱨᱟ ᱡᱟᱦᱟᱸᱨᱮ ᱟᱵᱚᱨᱮᱱ ᱡᱟᱦᱟᱸᱭ ᱯᱚᱨᱮ ᱡᱮᱱᱟᱨᱮᱥᱚᱱ ᱢᱮᱱᱟᱜ ᱠᱚᱣᱟ ᱥᱮ ᱯᱚᱨᱮ ᱟᱵᱚ ᱯᱚᱨᱮ ᱡᱟᱦᱟᱸᱭ ᱠᱚ ᱛᱟᱦᱮᱱᱟ ᱦᱳᱭ ᱥᱮ
ᱦᱳᱭ ᱦᱳᱭ ᱾
ᱩᱱᱠᱩ ᱠᱚ ᱡᱟᱛᱮ ᱠᱚ ᱵᱟᱰᱟᱭ ᱧᱟᱢ ᱥᱮ ᱠᱚ ᱩᱱᱠᱩ ᱠᱚ ᱟᱴᱠᱟᱨ ᱡᱮ ᱵᱟᱝ ᱱᱚᱣᱟ ᱫᱚ ᱟᱵᱚᱣᱟᱜ ᱫᱚ ᱤᱭᱟᱹ ᱞᱮᱠᱟᱱ ᱫᱤᱱ ᱫᱚ ᱟᱵᱚ ᱱᱚᱣᱟ ᱨᱮ ᱩᱱᱠᱩ ᱠᱚ ᱥᱟᱨᱦᱟᱣ ᱠᱚ ᱦᱩᱭᱩᱜ ᱛᱟᱵᱚᱱᱟ ᱾
ᱦᱳᱭ ᱦᱳᱭ ᱾ ᱚᱱᱮ ᱚᱱᱟ ᱜᱮ ᱵᱩᱡᱷᱟᱹᱣ ᱦᱚᱪᱚ ᱞᱟᱹᱜᱤᱫ ᱜᱮ ᱚᱱᱮ ᱚᱱᱠᱟ ᱾ ᱢᱮ ᱯᱨᱳᱜᱨᱟᱢ ᱫᱚᱦᱚ ᱦᱩᱭᱩᱜᱼᱟ ᱦᱮᱸ ᱥᱮ ᱵᱟᱝ ᱮᱵᱟᱨ ᱟᱵᱚᱨᱮᱱ ᱡᱮᱱᱟᱨᱮᱥᱮᱱ ᱡᱩᱫᱤ ᱟᱵᱚᱨᱮᱱ ᱯᱚᱨᱮᱨ ᱡᱮᱱᱟᱨᱮᱥᱮᱱ ᱡᱩᱫᱤ ᱵᱟᱝ ᱵᱟᱠᱩ ᱵᱩᱡᱟ ᱛᱟᱞᱮᱱ ᱠᱷᱟᱱ ᱫᱚ ᱟᱵᱚᱣᱟᱜ ᱥᱚᱢᱟᱡ ᱢᱟ ᱛᱟᱭᱱᱚᱢ ᱤᱫᱤᱜᱼᱟ ᱵᱩᱡᱷᱟᱹᱣ ᱵᱟᱝ ᱟᱨ ᱡᱩᱫᱤ ᱱᱤᱛ ᱠᱷᱚᱡ ᱵᱟᱢ ᱵᱩᱡᱷᱟᱹᱣ ᱠᱚᱣᱟ ᱚᱱᱮ ᱚᱱᱠᱟ ᱞᱟᱹᱩ ᱠᱟᱛᱮᱫ ᱟᱨ ᱵᱟᱠᱚ ᱵᱩᱡᱟ ᱾
ᱦᱳᱭ ᱾
ᱦᱸᱭᱥᱮ ᱱᱤᱛᱚᱜ ᱠᱷᱚᱱᱚᱡ ᱠᱚ ᱧᱮᱞ ᱤᱫᱤᱭᱟ ᱵᱩᱡ ᱤᱫᱤᱭᱟᱠᱚ ᱟᱸᱡᱚᱢ ᱤᱫᱤᱭᱟᱠᱚ ᱛᱮᱱᱠᱷᱟᱱ ᱫᱚ ᱚᱱᱟ ᱫᱚ ᱵᱚᱦᱚᱜ ᱨᱮ ᱛᱟᱦᱮᱱ ᱛᱟᱠᱚᱣᱟ ᱾ ᱦᱮᱸ ᱥᱮ ᱵᱟᱝ ᱟᱨ ᱮᱱᱠᱷᱟᱱ ᱞᱟᱹᱴᱩ ᱠᱟᱛᱮᱢ ᱢᱮᱛᱟ ᱠᱚᱣᱟ ᱫᱮᱞᱟ ᱚᱸᱰᱮ ᱨᱮᱞᱤ ᱦᱩᱭᱩᱜ ᱠᱟᱱᱟ ᱪᱟᱞᱟᱜᱼᱟᱢ ᱥᱮ ᱩᱱᱤ ᱩᱱᱤ ᱟᱢᱜᱮ ᱢᱚᱪᱟᱨᱮ ᱢᱮᱛᱟᱢᱟ ᱡᱮ ᱤᱧ ᱫᱚ ᱵᱟᱹᱧ ᱪᱟᱞᱟᱜᱼᱟ ᱦᱳᱭ ᱾ ᱵᱟᱝ ᱩᱱᱤ ᱵᱟᱰᱟᱭ ᱜᱮ ᱵᱟᱭ ᱵᱟᱰᱟᱭᱟ ᱡᱮᱦᱮᱛᱩ ᱦᱳᱭ ᱥᱮ
ᱦᱳᱭ ᱦᱳᱭ ᱾
ᱮᱱᱠᱷᱟᱱ ᱡᱩᱫᱤ ᱩᱱᱤᱢ ᱢᱮᱛᱟᱭᱟ ᱡᱮ ᱫᱮᱞᱟ ᱯᱨᱳᱜᱨᱟᱢ ᱮᱱᱠᱷᱟᱱ ᱫᱚ ᱩᱱᱤ ᱴᱷᱤᱠᱮ ᱪᱟᱞᱟᱜᱼᱟ ᱾
ᱴᱷᱤᱠ ᱴᱷᱤᱠ ᱴᱷᱤᱠ ᱾
ᱦᱳᱭ ᱥᱮ ᱾ ᱚᱱᱠᱟ ᱧᱮᱞ ᱥᱮᱬ ᱦᱩᱭᱩᱜᱼᱟ ᱧᱮᱞ ᱟᱸᱡᱚᱢ ᱠᱟᱜ ᱦᱩᱭᱩᱜᱼᱟ ᱦᱳᱭᱥᱮ ᱾ ᱪᱮᱫ ᱠᱚ ᱠᱚ ᱞᱟᱹᱭᱟ ᱪᱮᱫ ᱠᱚ ᱵᱟᱝ ᱚᱱᱠᱟ ᱟᱫᱚ ᱱᱮᱛᱟᱨ ᱠᱟᱨ ᱫᱚ ᱚᱱᱮ ᱚᱱᱠᱟ ᱯᱨᱜᱨᱟᱢ ᱠᱚ ᱟᱸᱡᱚᱢᱮᱫᱼᱟ ᱚᱠᱟᱨᱮ ᱦᱩᱭᱩᱜ ᱠᱟᱱᱟ ᱱᱚᱰᱮ ᱫᱮᱞᱟᱵᱚᱱ ᱛᱟᱦᱚᱞᱮ ᱚᱱᱮ ᱚᱱᱠᱟ ᱠᱚᱲᱟ ᱠᱚ ᱾
ᱦᱳᱭ ᱦᱳᱭ ᱦᱳᱭ ᱾ ᱚᱱᱛᱮ ᱫᱚ ᱞᱟᱦᱟᱮ ᱟᱨ ᱚᱱᱮ ᱡᱟᱦᱟᱸ ᱜᱚᱝᱠᱮ ᱟᱞᱟᱝ ᱞᱟᱝ ᱨᱚᱯᱚᱲᱮᱱᱟ ᱡᱮ ᱱᱚᱜᱼᱚᱭ ᱡᱟᱦᱟᱸ ᱞᱮᱠᱟᱱᱟᱜ ᱯᱨᱳᱜᱨᱟᱢ ᱞᱟᱝ ᱤᱫᱤ ᱠᱟᱛᱮ ᱞᱟᱝ ᱨᱚᱯᱚᱲᱱᱟ ᱱᱚᱝᱠᱟᱱᱟᱜ ᱯᱨᱳᱜᱨᱟᱢ ᱦᱟᱸᱜ ᱞᱟᱹᱭ ᱟᱹᱭ ᱢᱮ ᱦᱟᱸᱜ ᱱᱚᱣᱟ ᱯᱨᱳᱜᱨᱟᱢ ᱨᱮᱫᱚ ᱦᱟᱸᱜ ᱩᱱᱟᱹᱜ ᱜᱟᱱ ᱪᱟᱞᱟᱣ ᱨᱮᱱ ᱦᱚᱲ ᱵᱟᱝ ᱮᱢ ᱧᱟᱢ ᱠᱚᱣᱟ ᱾ ᱚᱱᱟ ᱜᱮ ᱞᱤᱧ ᱞᱟᱹᱭᱟ ᱱᱚᱣᱟ ᱡᱟᱦᱟᱸ ᱠᱚ ᱾ ᱵᱚᱱᱫᱚ ᱟᱠᱟᱫᱟ ᱟᱹᱞᱤᱧᱟᱜ ᱢᱚᱛ ᱨᱮᱫᱚ ᱞᱤᱧ ᱞᱟᱹᱭᱟ ᱟᱹᱰᱤ ᱵᱮᱥ ᱠᱚ ᱠᱟᱹᱢᱤ ᱟᱠᱟᱫᱟ ᱾ ᱦᱳᱭ
ᱵᱚᱱᱫᱚ ᱫᱚᱨᱠᱟᱨ ᱟᱨ ᱵᱟᱢ ᱵᱚᱱᱫᱚ ᱞᱮᱠᱟᱱᱡ ᱮᱱᱠᱷᱟᱱ ᱫᱚ ᱵᱟᱝ ᱦᱩᱭᱩᱜᱼᱟ ᱥᱮ ᱾
ᱵᱟᱝ ᱵᱟᱝ ᱴᱷᱤᱠ ᱴᱷᱤᱠ ᱴᱷᱤᱠ
ᱵᱟᱢ ᱵᱚᱱᱫᱚ ᱞᱮᱠᱷᱟᱱ ᱮᱱᱠᱷᱟᱱ ᱫᱚ ᱚᱱᱮ ᱚᱱᱠᱟ ᱞᱟᱦᱟ ᱤᱫᱤᱭᱟ ᱟᱨ ᱥᱚᱢᱚᱭ ᱫᱚ ᱛᱟᱭᱱᱚᱢ ᱤᱫᱤ ᱛᱟᱵᱚᱱ ᱦᱳᱭ ᱥᱮ
ᱦᱳᱭ ᱟᱨ ᱚᱱᱟ ᱞᱤᱧ ᱞᱟᱹᱭ ᱠᱮᱫ ᱟᱵᱚᱣᱟᱜ ᱡᱟᱦᱟᱸ ᱯᱚᱨᱮ ᱡᱮᱱᱟᱨᱮᱥᱚᱱ ᱩᱱᱠᱩ ᱠᱚᱦᱚᱸ ᱛᱚ ᱵᱟᱝᱠᱚ ᱵᱩᱡᱽ ᱫᱟᱲᱮᱭᱟᱜᱼᱟ ᱥᱮ ᱡᱮ ᱱᱚᱣᱟ ᱫᱚ ᱟᱵᱚᱣᱟᱜ ᱨᱟᱹᱥᱠᱟᱹ ᱞᱮᱠᱟᱱ ᱫᱤᱱ ᱠᱟᱱᱟ ᱥᱮ ᱱᱚᱣᱟ ᱟᱵᱚᱣᱟᱜ ᱫᱤᱥᱚᱢ ᱞᱟᱹᱜᱤᱫ ᱥᱮ ᱟᱵᱚᱣᱟᱜ ᱥᱚᱢᱟᱡᱽ ᱞᱟᱹᱜᱤᱫ ᱡᱟᱦᱟᱸᱭ ᱠᱚᱠᱚ ᱞᱟᱹᱲᱦᱟᱹᱭ ᱠᱟᱱ ᱛᱟᱦᱮᱱᱟ ᱱᱩᱠᱩ ᱠᱚ ᱥᱟᱨᱦᱟᱣ ᱞᱟᱹᱜᱤᱫ ᱫᱤᱱ ᱠᱟᱱᱟ ᱱᱚᱣᱟ ᱫᱚ ᱱᱚᱣᱟ ᱠᱚᱦᱚᱸ ᱵᱟᱠᱚ ᱵᱩᱡᱽ ᱫᱟᱲᱮᱭᱟᱜᱼᱟ ᱾ ᱦᱳᱭ
ᱪᱟᱸᱫᱩ
ᱫᱩ ᱫᱩ ᱦᱳᱭ ᱛᱚᱵᱮ
ᱛᱚ ᱜᱚᱝᱠᱮ ᱛᱟᱦᱚᱞᱮ ᱫᱟᱜ ᱡᱟᱹᱲᱤ ᱠᱚᱢᱟ ᱵᱮᱱ ᱢᱮᱱᱟ ᱚᱱᱠᱟ ᱞᱮᱠᱟ ᱢᱟ ᱵᱟᱝ ᱮ ᱫᱟᱜ ᱡᱟᱲᱤᱭᱟᱠᱟᱫ ᱛᱟᱦᱚᱞᱮ ᱛᱚ ᱯᱷᱮᱥᱵᱩᱱ
ᱫᱟᱜ ᱡᱟᱹᱲᱤ ᱚᱱᱮ ᱚᱱᱠᱟ ᱵᱟᱭ ᱫᱟᱜ ᱫᱟ ᱟᱫᱚ ᱪᱤᱠᱟᱭᱟᱢ ᱵᱟᱨᱮ ᱪᱟᱥ ᱛᱚ ᱦᱩᱭᱩᱜ ᱜᱮᱭᱟ ᱥᱮ ᱡᱟᱹᱵᱩ ᱫᱚ ᱪᱟᱥᱵᱟᱥ ᱦᱚᱭᱛᱚ ᱟᱢ ᱟᱵᱚ ᱫᱚ ᱪᱟᱥᱵᱟᱥ ᱠᱟᱛᱮᱜ ᱜᱮ ᱡᱚᱢ ᱦᱚᱪᱩ ᱦᱩᱭᱩᱜ ᱦᱮᱸ ᱥᱮ ᱟᱫᱚ ᱪᱟᱥᱵᱟᱥ ᱵᱟᱝ ᱪᱟᱥᱵᱟᱥ ᱮᱱᱠᱷᱟᱱ ᱫᱚ ᱟᱫᱚ ᱢᱩᱥᱠᱤᱞ ᱵᱩᱱ ᱯᱟᱲᱟᱜᱟ ᱦᱳᱭ ᱥᱮ
ᱦᱳᱭ ᱦᱳᱭ ᱦᱳᱭ ᱪᱟᱥ ᱵᱟᱝ ᱟᱵᱩᱣᱟᱜ ᱫᱚ ᱪᱟᱥ ᱠᱟᱹᱢᱤ ᱨᱮᱜᱮ ᱛᱟᱵᱩᱱ ᱟᱥᱟ ᱵᱷᱚᱨᱥᱟ ᱴᱷᱤᱠᱥᱮ ᱟᱵᱚ ᱛᱚ ᱟᱨ ᱱᱚᱝᱠᱟᱱ ᱦᱚᱲ ᱫᱚ ᱵᱟᱝ ᱠᱟᱱᱟ ᱵᱩᱱ ᱡᱮ ᱪᱟᱥ ᱵᱟᱝ ᱦᱩᱭ ᱞᱮᱱᱟ ᱴᱷᱤᱠ ᱜᱮᱭᱟ ᱪᱤᱠᱟᱹᱭᱮᱱᱟ ᱠᱤᱨᱤᱧ ᱠᱟᱛᱮᱫ ᱵᱚᱱ ᱡᱚᱢᱟ᱾ ᱱᱚᱝᱠᱟ ᱛᱚ ᱟᱨ ᱟᱵᱩᱣᱟᱜ ᱫᱟᱲᱮ ᱵᱟᱹᱱᱩᱜ ᱛᱟᱵᱚᱱᱟ ᱥᱮ?
ᱦᱩᱸ
ᱟᱨᱠᱤ ᱟᱵᱚ ᱥᱚᱢᱟᱡᱽ ᱨᱮᱱ ᱫᱚ ᱟᱨᱠᱤ ᱞᱤᱧ ᱞᱟᱹᱭᱟ ᱡᱟᱹᱥᱛᱤ ᱦᱚᱲᱜᱮ ᱱᱮᱝᱠᱟ ᱫᱚ ᱫᱟᱲᱮ ᱵᱟᱹᱱᱩᱜ ᱛᱟᱠᱚᱣᱟ ᱡᱮ ᱠᱤᱨᱤᱧ ᱠᱟᱛᱮ ᱞᱤᱧ ᱡᱚᱢᱟ ᱢᱮᱱᱛᱮ ᱛᱚ ᱪᱮᱫ ᱞᱤᱧ ᱞᱟᱹᱭᱟ ᱪᱟᱥ ᱫᱚ ᱟᱵᱩ ᱦᱚᱲ ᱦᱚᱯᱚᱱᱟᱜ ᱫᱚ ᱟᱹᱰᱤ ᱞᱟᱹᱠᱛᱤ ᱜᱮᱭᱟ ᱾
ᱦᱳᱭ ᱦᱳᱭ ᱟᱨ ᱟᱵᱚ ᱟᱵᱚ ᱧᱮᱞ ᱢᱮ ᱟᱵᱚ ᱡᱮ ᱟᱵᱚ ᱡᱮ ᱦᱚᱸᱜ-ᱚᱭ ᱵᱚᱱ ᱪᱟᱥᱵᱟᱥ ᱮᱜᱼᱟ ᱼᱼ ᱮᱱᱠᱷᱟᱱ ᱫᱚ ᱧᱮᱞᱢᱮ ᱪᱟᱥᱵᱟᱥ ᱮᱱᱠᱷᱟᱱ ᱥᱚᱨᱤᱨ ᱠᱚᱦᱚᱸ ᱴᱷᱤᱠ ᱜᱮ ᱛᱟᱦᱮᱱᱟ ᱦᱳᱭᱥᱮ ᱠᱷᱮᱛ ᱠᱚᱨᱮ ᱛᱷᱚᱲᱟ ᱯᱷᱩᱨᱛ ᱛᱤᱧᱚᱜ ᱜᱮᱢ ᱵᱩᱡᱟ ᱥᱮᱛᱟᱜ ᱯᱟᱭᱟᱨ ᱚᱱᱠᱟᱢ ᱪᱟᱥᱵᱟᱥᱟ ᱚᱱᱠᱟ ᱱᱟᱦᱮᱞ ᱠᱚᱢ ᱥᱤᱭᱟ ᱥᱮ ᱟᱲᱤ ᱠᱚᱢ ᱞᱟᱭᱟ ᱛᱷᱚᱲᱟ ᱼᱼ ᱯᱷᱩᱨᱛᱤ ᱧᱚᱜ ᱮᱢ ᱵᱩᱡᱟ ᱦᱳᱭ ᱥᱮ?
ᱦᱳᱭ ᱦᱳᱭ
ᱮᱱᱠᱷᱟᱱ ᱫᱚ ᱪᱟᱥ ᱦᱚᱛᱚ ᱫᱚᱨᱠᱟᱨ ᱜᱮᱭᱟ ᱟᱵᱚ ᱫᱚ
ᱦᱳᱭ
ᱪᱳᱞᱳ
ᱵᱚᱰᱤ ᱠᱚᱨᱮ ᱚᱱᱮ ᱚᱱᱠᱟ ᱚᱱᱠᱟ ᱨᱩᱣᱟᱹ ᱦᱟᱹᱥᱩ ᱠᱚ ᱵᱟᱝ ᱛᱟᱦᱮᱱᱟ ᱦᱳᱭᱥᱮ? ᱥᱚᱢᱟᱡᱽ ᱜᱮ ᱥᱩᱥᱛᱷᱚ ᱜᱮ ᱛᱟᱦᱮᱸ ᱜᱟᱱᱚᱜᱼᱟ ᱪᱟᱥᱵᱟᱥ ᱫᱚ ᱫᱚᱨᱠᱟᱨ ᱜᱮ ᱟᱵᱚ ᱵᱟᱵᱚᱱ ᱪᱟᱥᱵᱟᱥ ᱮᱱᱠᱷᱟᱱ ᱫᱚ ᱚᱱᱮ ᱚᱱᱠᱟ ᱚᱱᱠᱟ ᱡᱟᱦᱟᱸ ᱨᱮᱵᱚᱱ ᱡᱟᱦᱟᱸ ᱨᱮᱞᱟᱝ ᱜᱟᱞᱢᱟᱨᱟᱣᱟ ᱚᱱᱮ ᱚᱱᱠᱟ ᱚᱱᱠᱟ ᱯᱨᱳᱜᱨᱟᱢ ᱱᱤᱭ ᱦᱳᱭ ᱥᱮ ᱚᱱᱮ ᱚᱱᱠᱟ ᱟᱫᱚ ᱼᱼ ᱚᱱᱮ ᱚᱱᱠᱟ ᱪᱟᱥ ᱦᱚᱸ ᱵᱟᱢ ᱪᱟᱥᱵᱟᱥ ᱞᱮᱠᱷᱟᱱ ᱚᱱᱠᱟ ᱜᱤᱫᱽᱨᱟᱹ ᱠᱚ ᱵᱟᱠᱚ ᱵᱩᱡᱷᱟᱹ ᱯᱚᱨᱮᱛᱮ ᱦᱳᱭᱥᱮ
ᱦᱳᱭ ᱦᱳᱭ ᱦᱳᱭ
ᱦᱳᱭ
ᱚᱱᱟ ᱢᱚᱪᱚ ᱠᱟᱱ ᱜᱮᱭᱟ ᱜᱚᱝᱠᱮ
ᱦᱩᱸ ᱴᱷᱤᱠᱪ ᱟᱪᱷᱮ
ᱟᱨᱠᱤ ᱟᱵᱚᱣᱟᱜ ᱯᱚᱨᱮ ᱡᱟᱦᱟᱸ ᱡᱮᱱᱟᱨᱮᱥᱚᱱ ᱢᱮᱱᱟᱜ ᱠᱚᱣᱟ ᱩᱱᱠᱩ ᱠᱚᱫᱚ ᱟᱵᱚ ᱡᱮᱢᱚᱱ ᱼᱼ ᱟᱵᱩᱨᱮᱱ ᱵᱟᱵᱟ ᱛᱟᱠᱚ ᱴᱷᱮᱱ ᱠᱩ ᱥᱮ ᱟᱵᱚᱨᱮᱱ ᱜᱚᱲᱚᱢ ᱦᱟᱲᱟᱢ ᱛᱟᱠᱩ ᱴᱷᱮᱱ ᱠᱷᱚᱡ ᱵᱚᱱ ᱧᱮᱞ ᱥᱮᱬᱟ ᱟᱠᱟᱫᱟ ᱡᱮ ᱟᱵᱩ ᱫᱚ ᱪᱟᱥ ᱦᱩᱭᱩᱜ ᱛᱟᱵᱚᱱᱟ ᱟᱫᱚ ᱼᱼ ᱚᱱᱠᱟ ᱞᱮᱠᱟ ᱛᱮᱜᱮ ᱟᱵᱩ ᱨᱮᱱ ᱜᱤᱫᱽᱨᱟᱹ ᱠᱚ ᱥᱮ ᱟᱵᱩ ᱨᱮᱱ ᱜᱚᱲᱚᱢ ᱜᱤᱫᱽᱨᱟᱹ ᱠᱚ ᱩᱱᱠᱩ ᱠᱚᱫᱚ ᱟᱵᱚ ᱴᱷᱮᱱ ᱧᱮᱞ ᱠᱟᱛᱮᱫ ᱠᱚ ᱥᱮᱬᱟᱭᱟ ᱾ ᱛᱚ ᱟᱵᱚ ᱡᱩᱫᱤ ᱵᱟᱵᱩᱱ ᱠᱚᱨᱟᱣᱟ ᱛᱟᱦᱞᱮ ᱩᱱᱠᱩ ᱠᱚ ᱞᱟᱹᱭᱟ ᱟᱞᱮᱼᱼ ᱫᱚ ᱱᱚᱣᱟ ᱠᱚᱫᱚ ᱵᱟᱝ ᱠᱚᱨᱟᱣ ᱞᱟᱜᱟᱜ ᱛᱮ ᱾
ᱦᱳᱭ ᱦᱳᱭ ᱡᱮᱢᱚᱱ ᱩᱱᱠᱩ ᱩᱱᱠᱩ ᱩᱱᱠᱩ ᱛᱚᱠᱷᱚᱱ ᱠᱚ ᱢᱚᱪᱟ ᱨᱮᱠᱚ ᱞᱟᱹᱭ ᱟᱵᱚᱱᱟ ᱼᱼ
ᱦᱳᱭ ᱦᱳᱭ ᱦᱳᱭ ᱠᱟᱱ ᱜᱮᱭᱟ ᱠᱟᱱ ᱜᱮᱭᱟ ᱜᱚᱝᱠᱮ ᱾
ᱚᱱᱮ ᱚᱝᱠᱟ ᱜᱮ ᱼᱼ
ᱦᱳᱭ ᱼᱼ
ᱥᱚᱢᱚᱭ ᱦᱚᱸ ᱚᱠᱛᱚ ᱦᱚᱸ ᱦᱩᱭᱮᱱ ᱛᱟᱯᱮᱭᱟ ᱾
ᱴᱷᱤᱠ ᱜᱮᱭᱟ ᱜᱚᱝᱠᱮ ᱚᱠᱛᱚ ᱢᱟᱪᱚ ᱦᱩᱭᱮᱱ ᱜᱮᱭᱟ ᱾